ᱦᱮᱸ ᱜᱚᱢᱠᱮ ᱡᱚᱦᱟᱨ ᱜᱮ
ᱪᱮᱜ ᱵᱮᱱ ᱪᱤᱠᱟᱹᱭᱮᱫᱟ?
ᱟᱨ ᱪᱮᱫ ᱵᱮᱱ ᱞᱟᱹᱭᱼᱟ ᱜᱚᱝᱠᱮ ᱠᱚᱞᱮᱡ ᱨᱮ ᱵᱷᱚᱨᱛᱤ ᱠᱟᱱᱟᱞᱤᱧ ᱢᱮᱱᱠᱷᱟᱱ ᱠᱚᱞᱮᱡ ᱨᱮ ᱚᱱᱠᱟ ᱠᱮᱞᱟᱥ ᱠᱚᱜᱮ ᱵᱟᱝ ᱦᱩᱭᱩᱜ ᱠᱟᱱ ᱛᱟᱞᱮᱭᱟ
ᱚᱻ ᱦᱮᱸ ᱜᱚᱢᱠᱮ ᱟᱫᱚ ᱮᱴᱠᱮᱴᱚᱬᱮ ᱫᱚ ᱢᱮᱱᱟᱜ ᱜᱮᱭᱟ ᱚᱱᱟ ᱠᱚᱞᱮᱡᱽ ᱨᱮᱱᱟᱜ ᱤᱭᱟᱹ ᱠᱚᱫᱚ
ᱟᱯᱮ ᱠᱚ ᱢᱟ ᱫᱚᱦᱲᱟ ᱱᱤᱛᱚᱜ ᱫᱚ ᱱᱚᱝᱠᱟ ᱢᱮᱥ ᱵᱷᱟᱲᱟ ᱠᱟᱛᱮ ᱛᱟᱦᱮᱱ ᱦᱩᱭᱩᱜ ᱠᱟᱱᱟ ᱦᱮᱸ ᱠᱞᱟᱥ ᱠᱚ ᱵᱟᱝ ᱦᱩᱭᱩᱜ ᱠᱟᱱᱟ ᱛᱚ ᱨᱩᱢ ᱨᱮᱜᱮ ᱦᱮᱱᱟᱜ ᱞᱤᱧᱟ
ᱟ
ᱟᱨ ᱛᱟᱦᱚᱞᱮ ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭᱮᱜᱼᱟ?
ᱟᱹᱞᱤᱧ ᱦᱚ ᱜᱚᱝᱠᱮ ᱚᱲᱟᱜ ᱠᱚᱨᱮ ᱢᱮᱱᱟᱜ ᱞᱤᱧᱟ ᱟᱫᱚ ᱜᱟᱰᱤ ᱦᱟᱛᱟᱣ ᱞᱤᱧ ᱦᱮᱡ ᱟᱠᱟᱱᱟ ᱜᱚᱝᱠᱮ ᱵᱩᱡᱽ ᱮᱫᱟ ᱵᱤᱱ
ᱚ ᱟᱪᱪᱷᱟ ᱪᱮᱫ ᱜᱟᱹᱰᱤ ᱵᱤᱱ ᱦᱟᱛᱟᱣ ᱞᱟᱹᱜᱤᱫᱟ?
ᱜᱚᱝᱠᱮ ᱚᱱᱟ ᱵᱟᱭᱤᱠ ᱜᱟᱹᱰᱤ ᱜᱚᱝᱠᱮ
ᱚ ᱟᱪᱪᱷᱟ ᱚᱱᱟ ᱵᱟᱨ ᱪᱟᱠᱟ
ᱦᱮᱸ ᱜᱚᱝᱠᱮ ᱵᱟᱨ ᱪᱟᱠᱟ ᱜᱟᱰᱤ ᱦᱟᱛᱟᱣ ᱦᱮᱡ ᱟᱠᱟᱱᱟ
ᱟᱪᱪᱷᱟ ᱟᱪᱪᱷᱟ ᱚᱱᱟ ᱫᱚ ᱟᱹᱰᱤ ᱜᱟᱱ ᱟᱹᱰᱤ ᱜᱟᱱ ᱚᱝᱠᱟ ᱠᱳᱢᱯᱟᱱᱤ ᱨᱮᱱᱟᱜ ᱧᱟᱢᱚᱜᱼᱟ ᱟᱫᱚ ᱚᱠᱟᱴᱟᱜ ᱵᱮᱱ ᱦᱟᱛᱟᱣ ᱞᱟᱹᱜᱤᱫ
ᱟᱫᱚ ᱜᱚᱝᱠᱮ ᱟᱞᱤ ᱫᱚᱞᱤᱧ ᱢᱚᱱᱮᱭ ᱠᱟᱫᱟ ᱜᱚᱝᱠᱮ ᱮ ᱚᱱᱮ ᱯᱟᱞᱥᱟᱨ ᱵᱟᱠᱷᱟᱱ ᱫᱚ ᱦᱤᱨᱳ ᱦᱚᱱᱰᱟ ᱡᱟᱦᱟᱸᱴᱟᱜ ᱢᱤᱫᱴᱟᱝ ᱜᱮ
ᱚ ᱟᱪᱪᱷᱟ ᱟᱪᱪᱷᱟ
ᱦᱳᱭ
ᱚᱱᱟ ᱦᱚᱸ ᱱᱟᱯᱟᱭ ᱜᱮ ᱟᱫᱚ ᱚᱱᱠᱟ ᱪᱮᱫ ᱞᱮᱠᱟ ᱦᱤᱥᱟᱹᱵ ᱛᱮᱠᱚ ᱫᱮᱡᱚᱜᱼᱟ ᱚᱱᱠᱟᱱᱟᱜ ᱦᱟᱛᱟᱣ ᱵᱷᱟᱞᱮᱭᱟ ᱥᱮ ᱡᱩᱫᱤ ᱚᱱᱠᱟ ᱯᱩᱨᱟ ᱦᱩᱸ ᱟᱭᱩ ᱵᱟᱵᱟ ᱢᱮᱥᱟ ᱟᱢ ᱫᱮᱡ ᱠᱤᱱᱟ ᱛᱟᱦᱚᱞᱮ ᱚᱱᱠᱟᱱ ᱜᱟᱹᱰᱤ ᱜᱮ ᱦᱟᱛᱟᱣ ᱫᱚᱨᱠᱟᱨ ᱡᱟᱦᱟᱸ ᱰᱷᱮᱨ ᱧᱚᱜ ᱯᱮ ᱥᱟᱦᱚᱵᱼᱟ ᱟᱨ ᱡᱩᱫᱤ ᱮᱠᱞᱟ ᱜᱮᱢ ᱫᱟᱲᱟᱱ ᱞᱟᱹᱜᱤᱫ ᱮᱢ ᱦᱟᱛᱟᱣᱟ ᱚᱱᱟ ᱢᱟ ᱚᱱᱮ ᱰᱷᱤᱝᱠᱩ ᱜᱟᱹᱰᱤ ᱦᱟᱛᱟᱣ ᱫᱚᱨᱠᱟᱨ
ᱦᱮᱸ ᱛᱚ ᱜᱚᱝᱠᱮ ᱚᱱᱟᱢᱟ ᱠᱟᱛᱷᱟ ᱠᱟᱱ ᱜᱮᱭᱟ ᱟᱫᱚᱞᱤᱧ ᱢᱚᱱᱮᱭ ᱠᱟᱫᱟ ᱚᱲᱟᱜ ᱦᱚᱲ ᱠᱚ ᱢᱮᱛᱟᱞᱤᱧ ᱠᱟᱱᱟ ᱜᱚᱝᱠᱮ ᱵᱩᱡ ᱫᱟᱵᱤᱱ ᱡᱮ ᱵᱟᱹᱵᱩ ᱢᱤᱫᱴᱟᱝ ᱜᱟᱹᱰᱤ ᱛᱟ ᱛᱟᱵᱚᱱ ᱢᱮ ᱡᱮᱦᱮᱛᱩ ᱚᱲᱟᱜ ᱠᱚᱨᱮ ᱦᱚᱸ ᱜᱟᱹᱰᱤ ᱠᱚ ᱵᱟᱪᱩᱜ ᱛᱟᱵᱚᱱᱟ ᱦᱳᱭᱥᱮ ᱟᱨ ᱡᱟᱦᱟᱸ ᱛᱮ ᱪᱟᱞᱟᱜ ᱠᱚ ᱦᱤᱡᱩᱜ ᱠᱚ ᱚᱥᱩᱵᱤᱫᱟᱜ ᱠᱟᱱ ᱛᱟᱵᱚᱱᱟ ᱠᱟᱹᱴᱤᱡ
ᱦᱮᱸ ᱮᱠᱫᱚᱢ ᱮᱠᱫᱚᱢ ᱜᱟᱹᱰᱤ ᱢᱟ ᱮᱠᱟᱞ ᱜᱮ ᱱᱤᱛᱚᱜ ᱫᱚ ᱫᱚᱨᱠᱟᱨᱚᱜ ᱠᱟᱱᱟ ᱡᱮᱦᱮᱛᱩ ᱡᱟᱦᱟᱸ ᱥᱮᱫ ᱦᱮᱸ ᱡᱟᱦᱟᱸ ᱥᱮᱫ ᱡᱩᱫᱤᱢ ᱪᱟᱞᱟᱜᱼᱟ ᱛᱟᱦᱚᱞᱮ ᱟᱹᱰᱤ ᱥᱚᱢᱚᱭ ᱞᱟᱜᱟᱜᱼᱟ ᱡᱩᱫᱤ ᱦᱟᱱᱮ ᱵᱟᱥ ᱠᱚᱛᱮ ᱛᱮᱢ ᱪᱟᱞᱟᱜᱼᱟ ᱥᱟᱭ
ᱦᱮᱸ ᱦᱮᱸ ᱮᱵᱟᱨ ᱚᱲᱟᱜ ᱠᱚᱨᱮ ᱛᱚ ᱨᱩᱣᱟᱹ ᱦᱟᱹᱥᱩ ᱠᱚ ᱢᱮᱱᱟᱜ-ᱟ ᱜᱚᱝᱠᱮ ᱵᱩᱡ ᱫᱟᱵᱤᱱ ᱛᱚ ᱚᱲᱟᱜ ᱠᱚ ᱠᱚ ᱡᱚᱠᱷᱚᱱ ᱛᱚᱠᱷᱚᱱ ᱠᱚ ᱨᱩᱣᱟᱹ ᱦᱟᱹᱥᱩᱜ ᱠᱟᱱᱟ ᱛᱚᱠᱷᱚᱱ ᱛᱚᱠᱷᱚᱱ ᱜᱟᱹᱰᱤ ᱠᱚ ᱵᱟᱝ ᱧᱟᱢᱚᱜ-ᱟ ᱥᱮ
ᱦᱮᱸ ᱚᱱᱟ ᱦᱚᱛᱮ ᱛᱮ ᱢᱤᱫᱴᱟᱝ ᱢᱚᱴᱚᱨ ᱥᱟᱭᱠᱮᱞ ᱫᱚᱦᱚ ᱫᱚ ᱟᱹᱰᱤ ᱢᱟᱱᱮ ᱵᱮᱥᱚᱜ-ᱟ ᱟᱹᱰᱤ ᱵᱮᱥ
ᱦᱳᱭ ᱦᱳᱭ ᱜᱚᱢᱠᱮ ᱦᱳᱭ ᱤᱱᱟᱹ ᱛᱮᱜᱮ‌ ᱛᱚ ᱚᱲᱟᱜ ᱠᱚ ᱠᱚ ᱟᱹᱰᱤ ᱫᱤᱱ ᱠᱚᱜ ᱛᱟ ᱢᱟᱱᱮ ᱟᱹᱰᱤ ᱫᱤᱱ ᱠᱷᱚᱱ ᱠᱚ ᱢᱤᱛᱟᱹᱧ ᱠᱟᱱᱟ ᱡᱮ ᱵᱟᱹᱵᱩ ᱢᱤᱫᱴᱟᱝ ᱜᱟᱹᱰᱤ ᱦᱟᱛᱟᱣ ᱢᱮ ᱛᱟᱣ ᱢᱮ ᱟᱫᱚ ᱛᱟᱦᱮᱱ ᱠᱟᱹᱴᱤᱡ ᱯᱚᱭᱥᱟ ᱠᱚ ᱩᱱ ᱫᱤᱱ ᱫᱚ ᱵᱟᱝ ᱛᱟᱦᱮᱸ ᱠᱟᱱ ᱛᱟᱹᱞᱤᱧᱟ ᱠᱟᱹᱴᱤᱡ ᱠᱟᱹᱣᱰᱤ ᱠᱚ ᱟᱫᱚ ᱛᱮᱦᱮᱧ ᱠᱟᱹᱴᱤᱡ ᱠᱟᱹᱣᱰᱤ ᱞᱤᱧ ᱧᱟᱢ ᱟᱠᱟᱫᱟ ᱦᱳᱭ ᱥᱮ ᱟᱫᱚ ᱟᱹᱞᱤᱧ ᱪᱤᱠ ᱠᱟᱹᱴᱤᱡ ᱠᱤᱪᱷᱩ ᱛᱟᱦᱮᱠᱟᱱᱟ ᱠᱟᱱᱟ ᱚᱱᱟᱛᱮ ᱠᱟᱹᱴᱤᱡ ᱞᱤᱧ ᱡᱚᱲᱟᱣ ᱠᱟᱛᱮ ᱞᱤᱧ ᱠᱤᱨᱤᱧ ᱮᱫᱟ ᱛᱮᱦᱮᱧ ᱜᱮ ᱜᱟᱹᱰᱤ ᱫᱚ
ᱚ ᱟᱪᱪᱷᱟ ᱟᱪᱪᱷᱟ
ᱦᱳᱭ
ᱟᱞᱮ ᱚᱱᱠᱟ ᱛᱤᱱᱟᱹᱜ ᱜᱟᱱ ᱜᱚᱱᱚᱝ ᱠᱚᱠᱚ ᱞᱟᱹᱭᱮᱜ-ᱟ ᱜᱟᱹᱰᱤ ᱨᱮᱱᱟᱜ ᱫᱟᱢ ᱠᱚ ᱨᱮᱱᱟᱜ
ᱛᱚ ᱜᱚᱝᱠᱮᱢ ᱡᱩᱫᱤ ᱱᱟᱣᱟ ᱜᱟᱹᱰᱤ ᱡᱩᱫᱤ ᱵᱤᱱ ᱦᱟᱛᱣᱢᱟ ᱛᱚᱵᱮ ᱟᱵᱤᱱᱟᱜ ᱢᱤᱫ ᱞᱟᱠᱷ ᱪᱮᱛᱟᱱ ᱯᱟᱲᱟᱜ ᱛᱟᱵᱮᱱᱟ ᱦᱳᱭ ᱥᱮ
ᱟᱨ ᱡᱩᱫᱤ ᱟᱵᱤᱱ ᱡᱩᱫᱤ ᱢᱚᱱᱮ ᱫᱟᱵᱤᱱ ᱡᱟᱦᱟᱸ ᱜᱟᱹᱰᱤ ᱠᱚ ᱛᱟᱢᱟᱱᱮ ᱢᱤᱫ ᱵᱚᱪᱷᱚᱨ ᱵᱚᱞᱚ ᱥᱮ ᱪᱷᱚ ᱢᱟᱥ ᱠᱚ ᱵᱮᱵᱚᱦᱟᱨ ᱠᱟᱫᱟ ᱠᱟᱱᱟᱜ ᱜᱟᱹᱰᱤ ᱡᱩᱫᱤ ᱵᱤᱱ ᱦᱟᱛᱣᱟ ᱢᱟ ᱛᱚᱵᱮ ᱟᱹᱵᱤᱱ ᱟᱥᱤ ᱥᱳᱛᱛᱚᱨ ᱨᱮᱵᱤᱱ ᱧᱟᱢ ᱜᱚᱫᱟ ᱵᱩᱡ ᱫᱟᱵᱤᱱ
ᱚ ᱟᱪᱪᱷᱟ ᱛᱟᱦᱚᱞᱮ ᱟᱵᱤᱱ ᱫᱚ ᱱᱟᱣᱟᱱᱟᱜ ᱵᱤᱱ ᱦᱟᱛᱟᱣ ᱞᱟᱹᱜᱤᱫ
ᱦᱮᱸ ᱜᱚᱝᱠᱮ ᱱᱟᱣᱟ ᱱᱟᱣᱟᱱᱟᱜ ᱜᱮᱞᱤᱧ ᱦᱟᱛᱟᱣᱟ ᱜᱚᱝᱠᱮ ᱟᱹᱞᱤᱧ ᱫᱚ
ᱟᱪᱪᱷᱟ ᱟᱪᱪᱷᱟ ᱢᱟᱱᱮ ᱱᱟᱣᱟᱱᱟᱜ ᱜᱮ ᱵᱷᱟᱞᱮᱭᱟ ᱥᱮ ᱚᱱᱠᱟ ᱢᱟᱨᱱᱟᱜ ᱦᱚᱸ ᱢᱟᱨᱮᱱᱟᱜ ᱵᱷᱟᱞᱮᱭᱟ
ᱟᱫᱚ ᱜᱚᱝᱠᱮᱢ ᱪᱮ ᱞᱮᱵᱮᱱ ᱥᱮ ᱱᱟᱣᱟᱱᱟᱜ ᱫᱚ ᱱᱤᱭᱟᱹ ᱛᱮᱞᱤᱧ ᱦᱟᱛᱟᱣ ᱫᱟ ᱜᱚᱝᱠᱮ ᱡᱮᱦᱮᱛᱩ ᱚᱱᱟ ᱫᱚ ᱜᱚᱝᱠᱮ ᱯᱩᱨᱳ ᱡᱟᱦᱟᱸ ᱥᱳ ᱨᱩᱢ ᱠᱷᱚᱱ ᱦᱳᱭᱥᱮ ᱡᱟᱦᱟᱸ ᱠᱳᱢᱯᱟᱱᱤ ᱠᱷᱚᱱ ᱜᱟᱹᱰᱤ ᱠᱚ ᱦᱤᱡᱩᱜ ᱠᱟᱱᱟ ᱵᱟᱝ ᱚᱸᱰᱮ ᱫᱚ ᱯᱩᱨᱳ ᱵᱮᱱᱟᱣ ᱠᱟᱛᱮ ᱠᱚ ᱟᱹᱜᱩᱭ ᱫᱟ ᱦᱳᱭ ᱥᱮ ᱮᱵᱟᱨ ᱡᱟᱦᱟᱸ ᱥᱮᱠᱮᱱ ᱦᱮᱱ ᱜᱟᱹᱰᱤ ᱠᱚ ᱵᱟᱝ ᱚᱱᱟ ᱠᱚᱫᱚ ᱟᱹᱰᱤ ᱵᱟᱨ ᱠᱚ ᱫᱚᱠᱟᱱ ᱨᱮᱠᱚ ᱥᱟᱨᱟ ᱦᱚᱪᱚ ᱪᱚᱭᱟ ᱦᱳᱭ ᱥᱮ ᱮᱵᱟᱨ ᱫᱚᱠᱟᱱᱫᱟᱨ ᱛᱚ ᱟᱨ ᱡᱟᱦᱟᱸᱭᱟᱜ ᱜᱟᱹᱰᱤ ᱩᱱᱤ ᱛᱚ ᱟᱨ ᱵᱟᱝ ᱮ ᱧᱮᱞ ᱮᱫᱟᱭ ᱫᱚᱠᱟᱱᱫᱟᱨ ᱫᱚ ᱾ ᱚᱠᱟ ᱞᱮᱠᱟᱱ ᱡᱤᱱᱤᱥ ᱠᱚᱭ ᱠᱷᱩᱞᱟᱹᱣ ᱦᱟᱛᱟᱣ ᱫᱟ ᱦᱳᱭ ᱥᱮ ᱟᱡ ᱴᱷᱮᱡ ᱾
ᱦᱮᱸ ᱛᱚ ᱵᱚᱫᱚᱞᱟᱜ ᱠᱟᱱᱟᱭ ᱥᱮ ᱪᱤᱠᱟᱹᱣᱟᱜ ᱠᱟᱱᱟᱭ ᱾
ᱫᱤᱭᱮ ᱵᱚᱫᱚᱞ ᱠᱮᱫᱟᱭ ᱚᱱᱟ ᱠᱚ ᱩᱱᱤ ᱛᱚ ᱵᱟᱭ ᱵᱩᱡ ᱧᱟᱢᱟ ᱡᱮ ᱚᱱᱟ ᱛᱮᱜᱮ ᱦᱚᱭᱛᱚ ᱚᱱᱟ ᱚᱱᱟ ᱠᱚ ᱪᱤᱱᱛᱟᱹ ᱠᱟᱛᱮ ᱠᱟᱹᱴᱤᱡ ᱱᱟᱣᱟ ᱜᱟᱰᱤ ᱞᱤᱧ ᱦᱟᱛᱟᱣ ᱮᱫᱟ ᱵᱟᱠᱷᱟᱱ ᱛᱚ ᱟᱹᱞᱤᱧ ᱡᱮ ᱦᱮᱸ ᱥᱮᱠᱮᱱᱰ ᱦᱮᱱᱰ ᱜᱟᱹᱰᱤ ᱞᱤᱧ ᱦᱟᱛᱟᱣ ᱦᱟᱛᱟᱣ ᱠᱮᱭᱟ ᱡᱟᱜᱮ ᱛᱤᱨᱤᱥ ᱯᱚᱸᱭᱛᱨᱤᱥ ᱦᱟᱡᱟᱨ ᱛᱮ ᱧᱟᱢ ᱠᱚᱜᱼᱟ ᱦᱳᱭᱥᱮ ᱾ ᱟᱫᱚ ᱟᱞᱤᱧ ᱞᱤᱧ ᱢᱟᱱᱮ ᱮᱫᱟ ᱡᱮ ᱪᱮᱫᱟᱜ ᱜᱟᱹᱰᱤ ᱦᱟᱛᱟᱣ ᱛᱮ ᱟᱵᱟᱨ ᱜᱟᱹᱰᱤ ᱛᱟᱭᱚᱢ ᱨᱮ ᱯᱷᱟᱞᱛᱩ ᱠᱷᱚᱨᱪᱟᱜᱼᱟ ᱾ ᱛᱟᱦᱚᱵᱮᱠᱷᱟᱱ ᱱᱟᱣᱟ ᱜᱟᱹᱰᱤ ᱜᱮ ᱦᱟᱛᱟᱣ ᱠᱚᱫᱚ ᱵᱷᱟᱜᱤᱭᱟ ᱥᱮ ᱵᱷᱟᱞᱮᱭᱟ ᱦᱳᱭᱥᱮ ᱾
ᱦᱳᱭ, ᱟᱪᱪᱷᱟ ᱟᱪᱪᱷᱟ ᱾ ᱚᱱᱟ ᱦᱚᱸ ᱱᱟᱯᱟᱭ ᱠᱟᱛᱷᱟ ᱠᱟᱱᱟ ᱛᱟᱦᱚᱞᱮ ᱟᱹᱵᱤᱱ ᱫᱚ ᱢᱟᱱᱮ ᱚᱱᱠᱟ ᱢᱤᱫ ᱫᱷᱟᱹᱣ ᱛᱮ ᱯᱚᱭᱥᱟᱹ ᱮᱢ ᱠᱟᱛᱮ ᱵᱤᱱ ᱦᱟᱛᱟᱣ ᱮᱫᱟ, ᱥᱮ ᱚᱱᱠᱟ ᱠᱚᱢ ᱠᱚᱢ ᱛᱮᱦᱚᱸ ᱮᱢ ᱜᱟᱱᱚᱜ ᱠᱟᱱ ᱫᱚ ᱾
ᱦᱮᱸ, ᱜᱚᱝᱠᱮ ᱮᱢᱟᱭ ᱛᱮ ᱫᱚ ᱦᱟᱛᱟᱣ ᱫᱚ ᱜᱟᱱᱚᱜ ᱜᱮᱭᱟ ᱵᱟᱝ ᱫᱚ ᱵᱟᱝ ᱦᱳᱭᱥᱮ ᱾ ᱵᱚᱪᱷᱚᱨ ᱨᱮ ᱯᱩᱭᱥᱟᱹ ᱵᱤᱱ ᱮᱢᱟ ᱵᱩᱡ ᱫᱟᱵᱮᱱ ᱾ ᱛᱟᱨ ᱢᱟᱱᱮ ᱵᱟᱨᱚ ᱢᱟᱥ ᱨᱮ ᱵᱟᱨᱚ ᱫᱷᱟᱣ ᱛᱟᱨᱢᱟᱱᱮ ᱯᱚᱭᱥᱟᱹ ᱮᱢ ᱦᱩᱭᱩᱜ ᱛᱟᱵᱮᱱᱟ ᱵᱚᱪᱷᱚᱨ ᱨᱮ ᱵᱩᱡ ᱫᱟᱵᱮᱱ ᱛᱚ ᱾
ᱟᱪᱪᱷᱟ, ᱢᱟᱱᱮ ᱚᱱᱟ ᱢᱤᱫ ᱵᱚᱪᱷᱚᱨ ᱛᱮ ᱮᱢ ᱯᱩᱨᱟᱹᱣ ᱦᱩᱭᱩᱜᱼᱟ ᱾
ᱦᱳᱭ, ᱚᱱᱟ ᱢᱤᱫ ᱵᱚᱪᱷᱚᱨ ᱛᱮ ᱮᱢ ᱯᱩᱨᱟᱹᱣ ᱦᱩᱭᱩᱜᱼᱟ ᱟᱫᱚ ᱟᱹᱞᱤᱧ ᱫᱚᱞᱤᱧ ᱢᱚᱱᱮ ᱠᱟᱫᱟ ᱪᱮ ᱢᱤᱫ ᱫᱷᱟᱣ ᱨᱮ ᱦᱟᱛᱟᱣ ᱠᱮᱥ ᱟᱢ ᱫᱚ ᱟᱹᱰᱤ ᱵᱷᱟᱜᱮᱭᱟ, ᱪᱮᱫᱟᱜ ᱥᱮ ᱯᱚᱨᱮ ᱫᱚ ᱡᱩᱫᱤ ᱯᱚᱭᱥᱟᱹ ᱠᱚ ᱡᱩᱫᱤ ᱠᱟᱹᱴᱤᱡ ᱮᱴᱠᱮᱴᱚᱰᱮ ᱦᱩᱭᱩᱜ ᱢᱟ ᱠᱷᱟᱱ ᱚᱱᱟ ᱛᱮᱜᱮ ᱟᱫᱚ ᱩᱱᱤ ᱢᱤᱫ ᱫᱷᱟᱨᱮ ᱠᱮᱥ ᱞᱤᱧ ᱮᱢᱟ ᱦᱳᱭᱥᱮ ᱾ ᱠᱮᱥ ᱞᱤᱧ ᱮᱢᱟ ᱠᱟᱜᱚᱡᱽ ᱠᱚ ᱨᱮᱰᱤ ᱟᱹᱞᱤᱧᱟ ᱚᱱᱟ ᱠᱚ ᱦᱟᱛᱟᱣ ᱩᱛᱟᱹᱨᱟ ᱜᱟᱹᱰᱤ ᱠᱚᱞᱤᱧ ᱤᱫᱤᱭᱟ ᱚᱲᱟᱜ ᱛᱮ ᱟᱫᱚ ᱾
ᱚ ᱟᱪᱪᱷᱟ ᱟᱪᱪᱷᱟ ᱾ ᱱᱟᱯᱟᱭ ᱜᱮ ᱛᱟᱦᱚᱞᱮ ᱟᱨ ᱛᱟᱦᱚᱞᱮ ᱚᱱᱟ ᱜᱟᱹᱰᱤ ᱠᱚ ᱢᱟᱱᱮ ᱪᱟᱹᱞᱩ ᱞᱮᱠᱷᱟᱱ ᱥᱮ ᱟᱫᱚ ᱚᱱᱠᱟ ᱞᱟᱭᱥᱮᱱᱥ ᱠᱚ ᱞᱟᱜᱟᱜᱼᱟ ᱥᱮ ᱪᱮᱛᱟ?
ᱦᱮᱸ, ᱜᱚᱝᱠᱮ ᱞᱟᱭᱥᱮᱱᱥ ᱠᱚ ᱞᱟᱜᱟᱜ ᱜᱮᱭᱟ ᱥᱮ ᱜᱟᱹᱰᱤ ᱠᱚᱨᱮ ᱚᱱᱟ ᱤᱱᱥᱩᱨᱮᱱᱥ ᱠᱚ ᱞᱟᱜᱟᱜᱼᱟ ᱞᱟᱭᱥᱮᱱᱥ ᱠᱚ ᱛᱟᱯᱚᱨᱮ ᱡᱟᱦᱟᱸ ᱟᱵᱚᱣᱟᱜ ᱜᱟᱹᱰᱤ ᱨᱮᱱᱟᱜ ᱫᱷᱩᱣᱟᱹ ᱚᱱᱟ ᱯᱚᱨᱤᱠᱷᱟ ᱨᱮᱱᱟᱜ ᱡᱟᱦᱟᱸ ᱯᱮᱯᱟᱨ ᱴᱟᱜ ᱚᱱᱟ ᱞᱟᱜᱟᱜᱼᱟ ᱾ ᱵᱩᱡ ᱫᱟᱵᱮᱱ ᱟᱫᱚ ᱱᱮᱛᱟᱨ ᱢᱟ ᱫᱚ ᱟᱹᱰᱤ ᱜᱟᱱ ᱟᱹᱰᱤ ᱨᱚᱠᱚᱢ ᱱᱤᱭᱚᱢ ᱠᱚ ᱛᱳᱜ ᱟᱠᱟᱱ ᱫᱚ ᱵᱟᱭᱤᱠ ᱠᱚᱨᱮᱱᱟᱜ ᱦᱚᱸ ᱜᱟᱹᱰᱤ ᱠᱚᱨᱮᱱᱟᱜ ᱦᱚᱸ ᱦᱳᱭᱥᱮ ᱾
ᱟᱫᱚ ᱠᱟᱜᱚᱡᱽ ᱠᱚ ᱡᱩᱫᱤ ᱵᱟᱝ ᱛᱟᱦᱮᱱ ᱢᱟ ᱠᱷᱟᱱ, ᱛᱚᱵᱮ ᱠᱷᱟᱱ ᱯᱷᱟᱭᱤᱱ ᱫᱚ ᱞᱟᱜᱟᱜ ᱜᱮᱭᱟ ᱫᱚᱥ ᱵᱟᱨᱚ ᱦᱟᱡᱟᱨ ᱴᱟᱠᱟ ᱫᱚ ᱾
ᱮᱠᱫᱚᱢ ᱠᱟᱜᱚᱡᱽ ᱠᱚ ᱵᱟᱝ ᱛᱟᱦᱮᱱ ᱠᱷᱟᱱ ᱢᱟ ᱯᱩᱨᱟᱢ ᱛᱚ ᱟᱭᱰᱤ ᱠᱚ ᱠᱷᱚᱠᱚᱭ ᱜᱮᱭᱟ ᱛᱚ ᱾
ᱦᱳᱭ ᱦᱳᱭ ᱦᱳᱭ ᱾
ᱛᱟᱦᱞᱮ ᱚᱱᱟ ᱞᱟᱭᱥᱮᱱᱥ ᱠᱚ ᱵᱮᱱ ᱠᱚᱨᱟᱣ ᱟᱠᱟᱫᱟ ᱥᱮ ᱵᱟᱝ?
ᱦᱮᱸ ᱠᱚᱨᱟᱣ ᱟᱹᱞᱤᱧ ᱛᱚ ᱜᱟᱹᱰᱤ ᱞᱤᱧ ᱦᱟᱛᱟᱣ ᱠᱮᱫᱟ ᱟᱫᱚ ᱞᱟᱭᱥᱮᱱᱥ ᱫᱚ ᱢᱮᱱᱟᱜ ᱛᱟᱹᱞᱤᱧᱟ ᱜᱚᱝᱠᱮ, ᱵᱩᱡ ᱫᱟᱵᱤᱱ ᱞᱟᱭᱥᱮᱱᱥ ᱛᱚᱞᱤᱧ ᱠᱚᱨᱟᱣ ᱠᱟᱫᱟ ᱟᱹᱰᱤ ᱫᱤᱱ ᱨᱮ ᱜᱮ ᱾ ᱟᱫᱚ ᱡᱟᱦᱟᱸ ᱜᱟᱹᱰᱤ ᱨᱮᱱᱟᱜ ᱠᱟᱜᱚᱡᱽ ᱠᱚ ᱯᱚᱛᱨᱚ ᱠᱚᱫᱚ ᱚᱱᱟ ᱠᱚ ᱟᱹᱣᱲᱤ ᱠᱚᱲᱟᱣ ᱦᱩᱭᱩᱜᱼᱟ ᱟᱫᱚ ᱚᱱᱟ ᱠᱚᱲᱟᱣ ᱦᱩᱭ ᱞᱟᱹᱜᱤᱫ ᱫᱚ ᱞᱤᱧ ᱵᱩᱡ ᱫᱟᱵᱤᱱ ᱾
ᱚ ᱟᱪᱪᱷᱟ, ᱱᱟᱯᱟᱭ ᱜᱮ ᱛᱟᱦᱚᱞᱮ ᱾
ᱦᱳᱭ ᱦᱳᱭ ᱾
ᱛᱟᱦᱚᱞᱮ ᱚᱱᱟ ᱯᱟᱞᱥᱟᱨ ᱜᱟᱹᱰᱤ ᱵᱮᱱ ᱠᱩᱥᱤᱭ ᱠᱟᱣ ᱫᱟ ᱵᱟᱝ?
ᱦᱮᱸ ᱜᱚᱝᱠᱮ, ᱚᱱᱠᱟ ᱯᱟᱞᱥᱟᱨ ᱜᱟᱹᱰᱤ ᱞᱤᱧ ᱠᱩᱥᱤᱭᱟᱠᱟᱫᱟ ᱾ ᱡᱟᱛᱮ ᱜᱚᱝᱠᱮ ᱟᱫᱚ ᱪᱮ ᱞᱟᱹᱭ ᱵᱤᱱ ᱥᱮ ᱡᱟᱛᱮ ᱯᱷᱮᱢᱞᱤ ᱟᱫᱚ ᱯᱷᱮᱢᱮᱞᱤ ᱢᱮᱱᱟᱜ ᱠᱚᱣᱟ ᱛᱚ ᱚᱲᱟᱜ ᱨᱮ ᱵᱟᱝ ᱢᱟᱱᱮ ᱚᱲᱟᱜ ᱦᱚᱲ ᱠᱚ ᱢᱮᱱᱟᱜ ᱠᱚᱣᱟ ᱥᱮ ᱾ ᱟᱫᱚ ᱚᱲᱟᱜ ᱦᱚᱲ ᱠᱷᱟᱹᱛᱤᱨ ᱚᱱᱟ ᱞᱤᱧ ᱪᱤᱱᱛᱟᱹ ᱵᱟᱲᱟ ᱠᱮᱫᱟ ᱡᱮ ᱡᱩᱫᱤ ᱮᱢ ᱴᱤ ᱯᱷᱤᱯᱴᱤᱱ ᱠᱚ ᱥᱮ ᱰᱤᱭᱩᱠ ᱠᱚᱞᱤᱧ ᱦᱟᱛᱟᱣ ᱠᱮᱢᱟ ᱥᱮ ᱵᱩᱞᱮᱴ ᱢᱩᱞᱮᱴ ᱠᱚ ᱚᱱᱟ ᱠᱚᱫᱚ ᱟᱫᱚ ᱵᱟᱝ ᱥᱟᱢᱵᱟᱲᱟᱣ ᱜᱟᱱᱚᱜᱼᱟ ᱥᱮ ᱾ ᱛᱟ ᱢᱟᱱᱮ ᱚᱲᱟᱜ ᱦᱚᱲᱟᱜ ᱚᱲᱟᱜ ᱦᱚᱲ ᱟᱛᱮ ᱫᱚ ᱤᱱᱟᱹ ᱛᱮᱜᱮ ᱯᱟᱞᱥᱟᱨ ᱫᱚ ᱢᱮᱫᱴᱟᱝ ᱛᱟᱨᱢᱟᱱᱮ
ᱚᱱᱠᱟ ᱥᱟᱦᱚᱵ ᱦᱚᱢ ᱥᱟᱦᱚᱵᱼᱟ ᱰᱷᱮᱨ ᱧᱚᱜ ᱜᱮ ᱟᱨ ᱚᱱᱠᱟ ᱥᱩᱱᱩᱢ ᱦᱚᱸ ᱥᱩᱱᱩᱢ ᱦᱚᱸ ᱫᱚᱢᱮ ᱫᱚ ᱫᱩᱞ ᱫᱚ ᱵᱟᱝ ᱦᱩᱭᱩᱜᱼᱟ
ᱦᱳᱭ ᱦᱳᱭ ᱦᱳᱭ ᱚᱱᱟ ᱛᱮᱜᱮ ᱛᱚ ᱯᱟᱞᱥᱟᱨ ᱜᱟᱹᱰᱤ ᱞᱤᱧ ᱠᱩᱥᱤᱭᱟᱠᱟᱫᱟ ᱵᱩᱡ ᱫᱟ ᱟᱨᱠᱤ
ᱚᱱᱟ ᱦᱚᱸ ᱱᱟᱯᱟᱭ ᱠᱟᱛᱷᱟ ᱠᱟᱱᱟ
ᱦᱳᱭ ᱟᱫᱚ ᱧᱮᱞ ᱞᱮᱱ ᱜᱮ ᱛᱤᱱᱟᱹᱜ ᱫᱟᱢ ᱠᱚ ᱞᱟᱹᱭ ᱟᱠᱟᱫᱟ ᱟᱹᱞᱤᱧ ᱛᱚ ᱢᱚᱴᱟᱢᱩᱴᱤ ᱰᱮᱲ ᱞᱟᱠᱷ ᱴᱟᱠᱟ ᱞᱤᱧ ᱥᱟᱵ ᱟᱹᱜᱩ ᱟᱠᱟᱫᱟ ᱚᱲᱟᱜ ᱠᱷᱚᱱ ᱮᱵᱟᱨ ᱛᱤᱱᱟᱹᱜ ᱠᱚ ᱦᱟᱛᱟᱣ ᱫᱟ ᱠᱟᱜᱚᱡᱽ ᱯᱚᱛᱨᱚ ᱠᱚ ᱵᱮᱱᱟᱣ ᱛᱮ ᱥᱮ ᱜᱟᱹᱰᱤ ᱠᱚ ᱦᱟᱛᱟᱣ ᱛᱮ ᱦᱳᱭ ᱥᱮ
ᱦᱳᱭ ᱮᱠᱫᱚᱢ ᱟᱫᱚ ᱪᱮᱫ ᱵᱤᱱ ᱞᱟᱹᱭᱟ ᱜᱚᱝᱠᱮ ᱜᱟᱹᱰᱤ ᱨᱮᱱᱟᱜ ᱛᱤᱱᱟᱹᱜ ᱫᱟᱢ ᱵᱟᱝ ᱠᱟᱱᱟ ᱚᱱᱟ
ᱟᱨ ᱚᱱᱠᱟ ᱴᱮᱠᱥ ᱦᱚᱸ ᱟᱹᱰᱤ ᱜᱟᱱ ᱠᱚ ᱦᱟᱛᱟᱣ ᱮᱫᱟ ᱚᱱᱟ ᱛᱮᱜᱮ ᱯᱩᱨᱟ ᱦᱮᱸ ᱚᱱ ᱨᱳᱰ ᱯᱨᱟᱭᱤᱥ ᱫᱚ ᱵᱟᱹᱲᱛᱤ ᱟᱵᱤᱱᱟ ᱮᱠᱫᱚᱢ
ᱦᱳᱭ ᱦᱳᱭ ᱦᱳᱭ ᱚᱱᱟ ᱢᱟ ᱠᱟᱛᱷᱟ ᱠᱟᱱ ᱜᱮᱭᱟ ᱩᱨᱩᱢ
ᱟᱫ ᱛᱟᱦᱞᱮ ᱯᱩᱨᱟ ᱢᱚᱱᱮ ᱵᱮᱱ ᱜᱚᱴᱟ ᱟᱠᱟᱫᱟ ᱛᱤᱦᱤᱧ ᱜᱮ ᱵᱤᱱ ᱤᱫᱤ ᱛᱚᱨᱟᱭᱟ ᱮᱠᱫᱚᱢ
ᱦᱮᱸ ᱜᱚᱝᱠᱮ ᱯᱩᱨᱟᱹ ᱛᱤᱦᱤᱧ ᱜᱮᱞᱤᱧ ᱤᱫᱤ ᱛᱚᱨᱟᱭᱟ ᱵᱩᱡᱽ ᱫᱟ ᱵᱤᱱ
ᱚ ᱟᱪᱪᱷᱟ ᱟᱪᱪᱷᱟ ᱛᱟᱦᱞᱮ ᱚᱱᱠᱟ ᱛᱤᱱᱟᱹᱜ ᱜᱟᱱ ᱫᱟᱢ ᱠᱚ ᱠᱚ ᱞᱟᱹᱭᱮᱫᱟ ᱤᱧ ᱦᱚᱧ ᱦᱟᱛᱟᱣᱟ ᱤᱧᱟᱹᱜ ᱢᱟ ᱢᱮᱫᱴᱮᱱ ᱦᱟᱱᱮ ᱰᱷᱤᱝᱠᱩ ᱜᱟᱹᱰᱤ ᱦᱮᱱᱟᱜ ᱛᱤᱧᱟᱹ ᱟᱫᱚ ᱥᱩᱱᱩᱢ ᱠᱚ ᱵᱟᱹᱧ ᱫᱩᱞ ᱫᱟᱲᱮᱭᱟᱜ ᱠᱟᱱᱟ ᱯᱩᱭᱥᱟ ᱠᱚ ᱟᱱᱟᱴ ᱛᱮ ᱦᱟᱱᱮ ᱥᱚᱠᱷ ᱠᱟᱛᱮ ᱦᱟᱛᱟᱣ ᱦᱩᱭ ᱞᱮᱱᱟ ᱟᱫᱚ ᱪᱟᱞᱩ ᱵᱟᱲᱟ ᱠᱮᱜ ᱤᱧ ᱢᱤᱫ ᱵᱚᱪᱷᱚᱨ ᱜᱟᱱ ᱴᱷᱤᱠ ᱴᱷᱟᱠ ᱜᱮ
ᱦᱳᱭ ᱦᱳᱭ
ᱛᱟᱨᱯᱚᱨᱮ ᱟᱫᱚ ᱯᱚᱭᱥᱟ ᱠᱚ ᱪᱟᱵᱟᱭᱮᱱ ᱛᱤᱧᱟ ᱟᱫᱚ ᱱᱤᱛᱚᱜ ᱫᱚ ᱦᱟᱱᱮ ᱚᱲᱮᱡ ᱞᱩᱝᱜᱤ ᱛᱮ ᱯᱚᱴᱚᱢ ᱠᱚ ᱤᱧ ᱫᱚᱦᱚᱣ ᱠᱟᱫᱟ
ᱟᱪᱪᱷᱟ ᱟᱪᱪᱷᱟ ᱟᱫᱚ ᱜᱚᱢᱠᱮ ᱟᱨ ᱢᱤᱫᱴᱟᱝ ᱠᱟᱡ ᱵᱤᱱ ᱥᱮ ᱜᱚᱢᱠᱮ ᱚᱱᱟ ᱡᱟᱦᱟ ᱜᱟᱼᱼ ᱼᱼᱰᱤ ᱧᱩᱨ ᱨᱮ ᱢᱮᱱᱟᱜ ᱫᱚ ᱚᱱᱟ ᱜᱟᱹᱰᱤ ᱥᱳᱨᱩᱢ ᱨᱮ ᱤᱫᱤ ᱵᱤᱱ ᱵᱩᱡ ᱫᱟᱵᱤᱱ ᱫᱤᱭᱮ ᱥᱳᱨᱩᱢ ᱨᱮ ᱜᱟᱹᱰᱤ ᱤᱫᱤ ᱠᱟ ᱠᱟᱛᱮᱜ ᱦᱳᱭᱥᱮ ᱚᱱᱟ ᱜᱟᱹᱰᱤ ᱵᱚᱫᱚᱞ ᱛᱮ ᱟᱨ ᱢᱤᱫᱴᱟᱝ ᱜᱟᱹᱰᱤ ᱦᱟᱛᱟᱣ ᱵᱤᱱ ᱵᱩᱡ ᱮᱫᱟ ᱵᱤᱱ ᱛᱚ
ᱟᱪᱪᱷᱟ ᱚᱱᱟ ᱤᱧᱟᱹᱜ ᱜᱟᱹᱰᱤ ᱢᱟᱛᱚ ᱫᱚᱢᱮ ᱫᱚ ᱵᱟᱝ ᱢᱟᱨᱮ ᱠᱟᱱᱟ ᱟ ᱢᱤᱫ ᱵᱚᱪᱷᱚᱨ ᱜᱟᱱ ᱦᱩᱭᱩᱜ ᱠᱟᱱᱟ
ᱟᱪᱪᱷᱟ ᱟᱪᱪᱷᱟ ᱟᱫᱚ ᱛᱟᱦᱚᱞᱮ ᱜᱚᱝᱠᱮ ᱛᱟᱦᱚᱞᱮ ᱠᱷᱟᱱ ᱛᱚ ᱟᱫᱚ ᱱᱟᱣᱟ ᱜᱟᱹᱰᱤ ᱵᱮᱱ ᱧᱟᱢ ᱫᱟᱲᱮᱭᱟᱜᱟ ᱜᱚᱝᱠᱮ ᱵᱩᱡ ᱮᱫᱟᱵᱤᱱ ᱟᱞᱤᱧ ᱡᱟᱦᱟᱸ ᱞᱤᱧ ᱢᱚᱱᱮᱭᱮᱫᱟ ᱫᱟ ᱡᱮᱦᱮᱛᱩ ᱟᱵᱤᱱ ᱵᱤᱱ ᱞᱟᱹᱭ ᱮᱫᱟ ᱡᱮ ᱚᱱᱟ ᱢᱤᱫ ᱥᱮᱨᱢᱟ ᱫᱚ ᱮᱠᱷᱚᱱᱳ ᱵᱟᱝ ᱦᱩᱭ ᱠᱟᱱ ᱜᱮᱭᱟ ᱛᱚᱵᱮ ᱠᱷᱟᱱ ᱟᱵᱤᱱ ᱚᱱᱟ ᱜᱟᱹᱰᱤ ᱵᱚᱫᱚᱞ ᱛᱮ ᱟᱨ ᱢᱤᱫᱴᱟᱝ ᱱᱟᱣᱟ ᱜᱟᱹᱰᱤ ᱵᱤᱱ ᱧᱟᱢ ᱫᱟᱲᱮᱭᱟᱜᱼᱟ ᱯᱩᱨᱟᱹ ᱥᱮᱢ ᱥᱮᱢ ᱛᱟᱨ ᱢᱟᱱᱮ ᱚᱱᱠᱟᱱᱟᱜ ᱜᱮ ᱜᱚᱝᱠᱮ ᱵᱩᱡ ᱮᱫᱟ ᱯᱩᱨᱟᱹᱯᱩᱨᱤ ᱜᱮ
ᱚ ᱟᱪᱪᱷᱟ ᱟᱪᱪᱷᱟ ᱛᱟᱞᱮ ᱜᱚᱝᱠᱮ ᱚᱱᱠᱟ ᱮᱱ ᱧᱚᱜ ᱵᱷᱟᱞᱤ ᱧᱚᱜ ᱢᱤᱫᱴᱟᱱ ᱜᱟᱹᱰᱤ ᱨᱮᱱᱟᱜ ᱧᱩᱛᱩᱢ ᱵᱮᱱ ᱞᱟᱹᱭ ᱫᱟᱲᱮᱭᱟᱞᱤᱧᱟ ᱡᱟᱦᱟᱸᱨᱮ ᱠᱟᱹᱴᱤᱡ ᱠᱚᱢ ᱧᱚᱜ ᱢᱟ ᱥᱩᱱᱩᱢᱮ ᱡᱚᱢᱟ
ᱦᱳᱭ ᱛᱟᱦᱚᱞᱮ ᱜᱚᱝᱠᱮ ᱟᱹᱵᱤᱱ ᱤᱧ ᱢᱚᱱᱮᱭᱟ ᱡᱮ ᱟᱹᱵᱤᱱ ᱤᱥᱯᱮᱞᱮᱱᱰᱟᱨ ᱡᱩᱫᱤ ᱵᱤᱱ ᱠᱩᱥᱤᱭᱟᱜ ᱠᱷᱟᱱ
ᱟᱪᱪᱷᱟ ᱪᱟ ᱚᱱᱟ ᱫᱚ ᱠᱚᱢ ᱜᱮ ᱡᱚᱢᱟ
ᱦᱮᱸ ᱜᱚᱝᱠᱮ ᱟ ᱠᱚᱢ ᱛᱟᱨᱢᱟᱱᱮ ᱢᱟᱱᱮ ᱠᱚᱢ ᱥᱩᱱᱩᱢ ᱨᱮ ᱟᱵᱤᱱ ᱚᱸᱰᱮ ᱚᱱᱟ ᱜᱟᱹᱰᱤᱨᱮ ᱢᱚᱬᱮ ᱦᱚᱨ ᱵᱤᱱ ᱫᱮᱡ ᱫᱟᱲᱮᱭᱟᱠᱚᱣᱟ ᱚᱱᱟ ᱜᱟᱹᱰᱤᱨᱮ ᱵᱩᱡᱷ ᱫᱟᱵᱤᱱ ᱞᱮ ᱞᱮᱱ ᱠᱷᱟᱱ ᱟᱰᱤ ᱡᱥᱛᱤ ᱛᱟᱨᱢᱟᱱᱮ ᱟᱹᱰᱤ ᱠᱚᱢ ᱜᱮ ᱥᱩᱱᱩᱢᱮ ᱡᱚᱢ ᱟ ᱜᱟᱢᱠᱮ ᱛᱟᱵᱤᱱ ᱛᱚ
ᱛᱟᱨᱢᱟᱱᱮ ᱟᱞᱤᱧ ᱠᱟᱠᱟ ᱦᱩᱭᱩᱜ ᱜᱮᱭᱟ ᱟᱫᱚ ᱩᱱᱤᱭᱟᱜ ᱛᱟᱦᱮᱸ ᱠᱟᱱ ᱛᱟᱭᱟ ᱱᱚᱣᱟ ᱥᱯᱞᱮᱱᱰᱟᱨ ᱜᱟᱹᱰᱤ ᱟᱨ ᱜᱟᱹᱰᱤ ᱨᱮᱭᱟᱜ ᱫᱚ ᱟᱫᱚ ᱩᱱᱤᱭᱟᱜ ᱛᱟᱦᱮᱸ ᱠᱟᱱ ᱛᱟᱞᱮ ᱞᱤᱧ ᱪᱟᱹᱞᱩ ᱵᱟᱲᱟ ᱟᱠᱟᱫᱟ ᱦᱳᱭᱥᱮ ᱟᱹᱞᱤᱧ ᱦᱚᱞᱤᱧ ᱧᱮᱞ ᱟᱠᱟᱫᱟ ᱡᱮ ᱚᱠᱟᱞ ᱞᱮᱠᱟᱱ ᱥᱩᱱᱩᱢ ᱠᱚ ᱡᱚᱢᱟᱭ ᱥᱮ
ᱦᱮᱸᱫᱚᱢ ᱛᱟᱦᱚᱞᱮ ᱚᱱᱠᱟᱱᱟᱜ ᱜᱮᱞᱤᱧ ᱦᱟᱛᱟᱣᱟ ᱱᱚᱣᱟ ᱫᱚ ᱚᱱᱠᱟ ᱥᱚᱢᱚᱭ ᱛᱚ ᱵᱟᱝ ᱞᱤᱧ ᱛᱩᱞ ᱫᱟᱲᱮᱜ ᱠᱟᱱᱟ
ᱦᱳᱭᱛᱚ ᱜᱚᱝᱠᱮ ᱚᱱᱟ ᱢᱟ ᱠᱟᱛᱷᱟ ᱠᱟᱱ ᱜᱮ ᱮᱵᱟᱨᱚ ᱟᱵᱚ ᱧᱮᱞ ᱢᱮ ᱜᱚᱝᱠᱮ ᱪᱟᱥᱵᱟᱥ ᱦᱚᱲ ᱠᱟᱱᱟᱵᱚᱱ ᱵᱩᱡ ᱛᱟᱵᱤᱱ ᱛᱚ ᱤᱵᱟᱨ ᱛ ᱥᱟᱱᱟᱢ ᱥᱟᱨᱟ ᱜᱷᱟᱹᱲᱤᱡ ᱛ ᱠᱟᱹᱣᱰᱤ ᱠᱚᱫᱚ ᱛᱤᱨᱮ ᱵᱟᱝ ᱛᱟᱦᱮᱱᱟ ᱵᱟᱝ ᱮᱵᱟᱨ ᱜᱟᱹᱰᱤ ᱦᱚᱸ ᱫᱚᱨᱠᱟᱨ ᱠᱟᱱᱟ ᱵᱩᱡ ᱫᱟᱵᱮᱱ ᱟᱥᱩᱱᱢ ᱠᱚ ᱰᱷᱟᱞᱟᱳ ᱫᱚᱨᱠᱟᱨ ᱠᱟᱱᱟ ᱮᱵᱟᱨ ᱫᱚ ᱡᱫᱤ ᱠᱟᱹᱣᱰᱤ ᱠᱚ ᱡᱩᱫᱤ ᱵᱟᱝ ᱛᱟᱦᱮᱱ ᱠᱷᱟᱱ ᱛᱟᱦᱚᱞᱮ ᱚᱠᱟ ᱞᱮᱠᱟᱛᱮ ᱥᱩᱱᱩᱢ ᱵᱚᱱ ᱵᱟᱭᱟ ᱦᱚᱭ ᱥᱮ
ᱤᱱᱟᱹ ᱛᱮᱜᱮ ᱟᱫᱚ ᱞᱟᱹᱭ ᱟᱫᱟᱞᱤᱧ ᱡᱮ ᱟᱹᱵᱤᱱ ᱡᱩᱫᱤ ᱵᱤᱱ ᱦᱟᱛᱟᱣ ᱠᱷᱟᱱ ᱥᱯᱮᱞᱮᱱᱰᱟᱨ ᱦᱟᱛᱟᱣ ᱵᱤᱱ ᱟᱹᱰᱤ ᱡᱟᱹᱥᱛᱤ ᱟᱹᱰᱤ ᱠᱚᱢ ᱥᱩᱱᱩᱢᱮ ᱡᱚᱢᱟ ᱟᱨ ᱟᱹᱰᱤ ᱥᱟᱺᱜᱤᱧ ᱥᱮ ᱟᱹᱰᱤ ᱡᱷᱟᱹᱞᱮ ᱪᱟᱞᱟᱜᱼᱟ
ᱦᱭ ᱪᱟᱨ ᱱᱚᱱᱠᱷᱟᱨᱟᱥᱟᱣᱟ ᱛ ᱪᱟᱣᱟ ᱯᱩᱱ ᱦᱚᱲ ᱜᱟᱱ ᱫᱚ
ᱦᱮᱸ ᱜᱚᱝᱠᱮ ᱯᱩᱱ ᱦᱚᱲ ᱟᱵᱮᱱ ᱡᱩᱫᱤ ᱢᱚᱱᱮ ᱢᱟᱵᱮᱱ ᱢᱬᱮ ᱦᱚᱲᱤᱧ ᱫᱮᱡ ᱠᱚᱣᱟ ᱛᱟᱦᱚᱨᱮᱵᱮᱱ ᱫᱮᱡ ᱫᱟᱲᱮ ᱟᱠᱚᱣᱟ
ᱟᱪᱷᱟ ᱠᱟ ᱜᱟᱹᱰᱤ ᱨᱮᱱᱟᱜ ᱴᱟᱨᱟᱱ ᱠᱚᱛ ᱦᱮᱱᱟᱜ ᱡᱩᱫᱤ ᱢᱚᱬᱮ ᱦᱚᱲᱮᱢ ᱫᱮᱠᱟᱹᱜᱼᱟ ᱛᱟᱦᱚᱞᱮ ᱚ ᱫᱟᱲᱟᱟᱝ ᱠᱚ ᱨᱟᱠᱟᱵ ᱫᱟᱲᱟ ᱮᱥᱮ ᱵᱟᱝ
ᱦᱮᱸ ᱜᱚᱢᱠᱮ ᱯᱩᱨᱟᱹ ᱨᱟᱠᱟᱷᱟ ᱫᱚᱼᱟ
ᱟᱪᱷᱟ ᱛᱟᱦᱚᱞᱮ ᱱᱟᱯᱟᱭ ᱜᱮ
ᱳᱭ ᱟᱫᱚ ᱟᱵᱤᱱ ᱡᱩᱫᱤ ᱜᱟᱹᱰᱤ ᱦᱟᱛ ᱦᱟᱛᱟᱣ ᱛᱟᱭᱚᱢ ᱡᱩᱫᱤ ᱫᱚᱠᱟᱱ ᱨᱮ ᱤᱫᱤ ᱠᱟᱛᱮᱜ ᱜᱟᱰᱤ ᱡᱩᱫᱤ ᱠᱟᱹᱴᱤᱡ ᱵᱮᱱ ᱠᱟᱹᱢᱤ ᱦᱚᱪᱚᱭ ᱵᱟᱝ ᱫᱚᱥ ᱯᱚᱱᱨᱚ ᱦᱟᱡᱟᱨ ᱴᱟᱠᱟ ᱮᱢ ᱠᱚᱛᱮ ᱵᱟᱝ ᱛᱟᱦᱚᱞᱮ ᱜᱚᱝᱠᱮ ᱟᱫᱚ ᱟᱵᱤᱱ ᱧᱮᱞ ᱵᱟᱝ ᱦᱩᱭᱩᱜ ᱛᱟᱵᱤᱱᱟ ᱟᱵᱤᱱᱟᱜ ᱜᱟᱹᱰᱤ ᱫᱚᱥ ᱯᱚᱱᱨᱚ ᱵᱚᱪᱷᱚᱨ ᱥᱮ ᱯᱚᱱᱨᱚ ᱠᱷᱚᱱ ᱠᱩᱲᱤ ᱵᱪᱚᱨ ᱫᱷᱟᱹᱤᱡ ᱦᱚᱸᱚ ᱟᱵᱤᱱᱟᱜ ᱜᱟᱹᱰᱤ ᱪᱮᱫ ᱦᱚᱸ ᱵᱟᱝᱧᱪᱤᱠ ᱠᱚᱚᱜᱼᱟ ᱱᱚᱣᱟ ᱠᱟᱛᱷᱟᱞᱤᱧ ᱞᱤᱧ ᱢᱮᱱᱮᱫ ᱵᱤᱱᱟ ᱦᱭ ᱛᱟᱞᱮ
ᱟᱪᱷᱟ ᱟᱪᱷᱟ
ᱦᱳᱭ ᱟᱫᱚ ᱟᱟᱞᱞᱤᱞᱤᱧ ᱠᱚᱞᱤᱧ ᱢᱚᱱᱮ ᱠᱮᱫᱟ ᱡᱮ ᱜᱟᱹᱰᱤ ᱦᱟᱛᱟᱣ ᱛᱟᱭᱚᱢ ᱫᱚᱠᱟᱱ ᱨᱮᱞᱤᱧ ᱤᱫᱤᱭᱟ ᱠᱟᱹᱴᱤᱡ ᱞᱤᱧ ᱠᱟᱹᱢᱤ ᱦᱚᱪᱚᱭᱟ ᱫᱚᱠᱟᱱ ᱨᱮ ᱵᱩᱡ ᱫᱟᱵᱤᱱ ᱛᱚ
ᱚᱱᱟ ᱱᱟᱣᱟ ᱜᱟᱵᱤ ᱜᱮ ᱦᱟᱴᱟᱣ ᱛᱟᱭᱟᱭᱱᱟᱠᱟ ᱫᱚᱠᱟᱱ ᱨᱮᱵᱮᱱ ᱠᱟᱹᱢᱤ ᱪᱚ ᱞᱟᱜ ᱜᱮᱭᱟ
ᱦᱳᱭ ᱦᱳᱭ ᱦᱳᱭ
ᱟᱪᱷᱟ ᱦᱮᱸ ᱚᱱᱟ ᱫᱚ ᱠᱳᱢᱯᱟᱱᱤ ᱠᱚᱱᱟᱜ ᱯᱷᱤᱴᱤᱝ ᱛᱟᱦᱮᱱᱟᱛᱚ ᱟᱫᱚ ᱚᱱᱰᱮ ᱠᱟᱴᱤᱡ ᱰᱷᱤᱞᱟᱹ ᱰᱷᱤᱞᱤ ᱛᱟᱦᱮᱱ ᱜᱮᱭᱟ ᱛᱚ ᱵᱷᱤᱛᱤᱨ ᱠᱚᱨᱮ
ᱦᱳᱭᱚ ᱜᱚᱢᱠᱮ ᱦᱳᱭ ᱦᱳᱭ ᱚᱱᱟᱛᱮᱜᱮ ᱟᱫᱚ ᱜᱟᱹ ᱜᱟᱹᱴ ᱞᱤᱧ ᱠᱟᱹᱢᱤ ᱦᱚᱪᱚᱭᱟ ᱦᱳᱭ ᱦᱳᱭ ᱚᱱᱟ ᱢᱟ ᱟᱹᱰᱤ ᱱᱟᱯᱟᱭᱚᱜᱼᱟ ᱡᱮᱢᱚᱱ ᱱᱚᱝᱠᱮ ᱟᱵᱚ ᱡᱮᱢᱚᱱ ᱟᱵᱚᱚᱱ ᱵᱚᱱ ᱵᱟᱰᱟᱭᱟ ᱡᱮ ᱤᱥᱠᱩᱞ ᱨᱮ ᱡᱮᱢᱚᱱ ᱥᱟᱭᱠᱮᱞ ᱠᱚ ᱮᱢᱟᱵᱚᱱ ᱠᱟᱱ ᱛᱟᱦᱮᱸᱫ ᱚᱠᱟ ᱞᱮᱠᱟ ᱦᱳᱭ ᱥᱮ ᱥᱟᱭᱠᱮᱞ ᱦᱟᱛᱟᱣ ᱛᱮ ᱫᱚᱠᱟᱱ ᱨᱮ ᱵᱚᱱ ᱪᱟᱞᱟᱜ ᱠᱟᱱ ᱛᱟᱦᱮᱸ ᱥᱟᱭᱠᱮᱞ ᱴᱷᱤᱠ ᱞᱟᱹᱜᱤᱫ ᱛᱮᱢᱱᱤ ᱜᱮ ᱜᱟᱹᱰᱤ ᱦᱚᱸ ᱚᱱᱠᱟ ᱦᱟᱛᱟᱣ ᱦᱩᱭᱩᱜ ᱜᱮᱭᱟ ᱟᱫᱚ ᱱᱚᱣᱟ ᱨᱮᱫᱚ ᱠᱟᱹᱴᱤᱡ ᱡᱟᱹᱥᱛᱤ ᱠᱟᱹᱭᱛᱮ ᱠᱟᱹᱴᱤᱡ ᱵᱮᱥ ᱞᱮᱠᱟ ᱛᱟᱦᱮᱱᱟ ᱡᱮᱦᱮᱛᱩ ᱜᱟᱹᱰᱤ ᱠᱟᱠᱲᱤᱭᱟᱜ ᱥᱳᱨᱩᱢ ᱠᱚᱨᱮ ᱛᱟᱦᱮᱱᱟ ᱵᱟᱡᱟᱨ ᱠᱚᱨᱮ ᱧᱩᱨ ᱛᱮᱦᱮ ᱱᱟ ᱜᱟᱹᱰᱤ ᱠᱚ ᱦᱳᱭ ᱥᱮ ᱦᱳᱭ
ᱢᱟᱱᱮ ᱚᱠᱟᱴᱟᱜ ᱜᱟᱹᱰᱤ ᱛᱮ ᱪᱟᱞᱟᱣ ᱵᱮᱤᱱ ᱥᱮᱬᱟ ᱠᱟᱫᱟ
ᱟᱞᱤᱧ ᱜᱚᱝᱠᱮ ᱯᱳᱭᱞᱳ ᱡᱷᱚᱛᱚ ᱠᱷᱚᱱᱟᱜ ᱢᱟᱲᱟᱝ ᱨᱮ ᱟᱹᱞᱤᱧ ᱜᱟᱹᱰᱤ ᱞᱤᱧ ᱥᱮᱫᱟ ᱞᱮᱫᱟ ᱡᱟᱦᱟᱸ ᱜᱟᱹᱰᱤ ᱫᱚ ᱦᱩᱭᱩᱜ ᱟᱵᱤᱱᱟᱜ ᱟᱨ ᱚᱣᱟᱱ ᱵᱩᱡ ᱫᱟᱵᱤᱱ
ᱟᱪᱷᱟ ᱟᱪᱷᱟ ᱟᱨ ᱚᱣᱟᱱ ᱯᱷᱟᱭᱤᱯ
ᱦᱳᱭ ᱚᱝᱠᱮ ᱟᱨᱳᱟᱱ ᱯᱷᱟᱭᱤᱵᱷ ᱟᱫᱚ ᱟᱨᱚᱣᱟᱱ ᱯᱷᱟᱭᱤᱵ ᱫᱚ ᱛᱟᱦᱮᱸ ᱠᱟᱱᱟ ᱜᱚᱢᱠᱮ ᱤᱧ ᱯᱷᱩᱞ ᱵᱟᱟᱣ ᱵᱩᱡ ᱛᱟᱵᱤᱱ ᱛᱚ᱾ ᱟᱫᱚ ᱤᱧ ᱦᱳᱭ ᱜᱚᱝᱠᱮ ᱟᱹᱞᱤᱧ ᱯᱷᱩᱞ ᱵᱟᱜ ᱛᱟᱦᱮᱸ ᱠᱟᱱ ᱛᱟᱭᱟ ᱟᱫᱚ ᱚᱱᱟ ᱠᱷᱚᱱᱜᱮ ᱟᱹᱞᱤᱧ ᱜᱟᱹᱰᱤ ᱪᱟᱹᱞᱩ ᱞᱤᱧ ᱪᱟᱞᱟᱣ ᱟᱠᱟᱫᱟ ᱵᱩᱡᱽᱫᱟᱵᱤᱱ ᱛᱚ᱾
ᱚ ᱟᱪᱷᱟ ᱟᱪᱷᱟ ᱟᱨ ᱚᱱᱟ ᱡᱟᱦᱟᱢ ᱜᱟᱹᱰᱤ ᱵᱮᱱ ᱞᱟᱹᱭ ᱠᱮᱫ ᱚᱱᱟ ᱢᱟ ᱞᱟᱛᱟᱨ ᱥᱮᱱ ᱛᱩᱸᱵᱩᱫ ᱠᱟᱛᱮᱫ ᱪᱟᱹᱞᱩᱭ ᱦᱩᱭᱩᱜ ᱫᱚ
ᱦᱮᱸ ᱜᱚᱝᱠᱮ ᱚᱱᱟ ᱫᱚ ᱯᱩᱨᱟᱹ ᱮᱠᱫᱚᱢ ᱛᱩᱢᱩᱜ ᱠᱟᱛᱮ ᱪᱟᱞᱩ ᱦᱩᱭᱩᱜᱼᱟ